ᱟᱞ
ᱦᱳᱭ ᱡᱚᱦᱟᱨ ᱜᱮ
ᱦᱮ ᱡᱚᱦᱟᱨ ᱡᱚᱦᱟᱨ ᱟᱞᱮᱭᱟᱜ ᱨᱚᱲ ᱟᱡᱚᱢᱚᱜ ᱠᱟᱱᱟ
ᱦᱳᱭ ᱟᱸᱡᱚᱢᱚᱜ ᱠᱟᱱᱟ
ᱦᱩᱸ ᱟᱵᱮᱱᱟᱜ ᱟᱸᱡᱚᱢᱚᱜ ᱠᱟᱱᱟ
ᱟᱪᱷᱟ ᱞᱟᱹᱭ ᱵᱤᱱ᱾
ᱞᱟᱹᱭᱮᱫ ᱞᱤᱧ ᱠᱤ ᱛᱟᱦᱚᱞᱮ ᱪᱮᱫ ᱵᱟᱨᱮ ᱛᱮᱞᱟᱝ ᱠᱟᱛᱷᱟᱼᱟ ᱠᱟᱹᱴᱤᱡ ᱞᱟᱹᱭ ᱢᱮ᱾
ᱟᱪᱪᱷᱟ ᱟᱯᱮ ᱚᱱᱛᱮ ᱚᱱᱠᱟᱱ ᱯᱚᱨᱚᱵᱽ ᱫᱚ ᱢᱟᱨᱟᱝ ᱯᱚᱨᱚᱵᱽ ᱚᱠᱟᱮ ᱞᱮᱠᱟ ᱪᱮᱫ ᱯᱮ ᱚᱠᱟᱴᱟᱜ ᱯᱚᱨᱚᱵᱽ ᱯᱮ ᱢᱟᱱᱟᱣ ᱜᱮᱭᱟ?
ᱟᱞᱮᱥᱮᱫ ᱫᱚ ᱡᱚᱛᱚ ᱠᱷᱚᱱ ᱢᱟᱨᱟᱝ ᱯᱚᱨᱚᱵᱽ ᱫᱚ ᱤᱭᱟᱹ ᱜᱮ ᱥᱚᱦᱚᱨᱟᱭ ᱠᱟᱱᱟ᱾
ᱥᱚᱦᱚᱨᱟᱭ ᱜᱮ᱾
ᱚ
ᱟᱪᱪᱷᱟ ᱥᱚᱦᱨᱟᱭ ᱟᱞᱮ ᱥᱮᱱ ᱦᱚᱸ ᱥᱚᱦᱚᱨᱟᱭ ᱜᱮ ᱡᱚᱛᱚ ᱠᱷᱚᱱᱟᱜ ᱢᱟᱨᱟᱝ ᱯᱚᱨᱚᱵᱽ ᱚᱱᱟ ᱜᱮᱞᱮ ᱢᱟᱱᱟᱣᱟ᱾ ᱢᱚᱬᱮ ᱥᱤᱧ ᱢᱚᱬᱮ ᱧᱤᱫᱟᱹ ᱢᱟᱱᱟᱣ ᱦᱩᱭᱩᱜᱼᱟ ᱛᱚ᱾
ᱚᱸ
ᱟᱯᱮ ᱫᱚ ᱛᱤᱱᱟᱹᱜ ᱫᱤᱱ ᱯᱮ ᱢᱟᱱᱟᱣᱟ?
ᱟᱞᱮᱧ ᱦᱚᱸ ᱢᱚᱬᱮ ᱥᱤᱧ ᱢᱚᱬᱮ ᱢᱚᱬᱮ ᱧᱤᱫᱟᱹ ᱞᱮ ᱢᱟᱱᱟᱣᱟ᱾
ᱟᱪᱪᱷᱟ
ᱟᱨᱚ ᱞᱟᱹᱭᱵᱤᱱ᱾
ᱟᱨ ᱚᱱᱠᱟᱱᱟᱜ ᱯᱚᱨᱚᱵᱽ ᱪᱮᱫ ᱠᱚᱯᱮ ᱢᱟᱱᱟᱣ ᱜᱮᱭᱟ?
ᱚᱱᱠᱟᱱᱟᱜ ᱯᱚᱨᱚᱵᱽ ᱫᱚ ᱚᱱᱠᱟ ᱯᱚᱨᱚᱵᱽ ᱫᱚ ᱦᱚᱞᱟ ᱢᱟ ᱠᱟᱱᱴᱷᱟᱲ ᱠᱚ ᱡᱚᱢᱟ ᱪᱮᱫ ᱯᱚᱨᱚᱵᱽ ᱡᱠᱚ ᱞᱟᱹᱭᱟᱫᱚ᱾ ᱦᱤᱲᱤᱧ ᱠᱮᱜᱞᱤ
ᱚ ᱟᱪᱪᱷᱟ ᱚᱱᱟ ᱤᱭᱟᱹ ᱟᱢᱵᱟᱵᱚᱛᱤ᱾
ᱟᱭᱢᱟᱵᱚᱛᱤ, ᱚᱱᱟ ᱠᱚᱨᱮ ᱦᱚᱸ ᱠᱷᱟᱱᱴᱟᱲ ᱠᱚᱞᱮ ᱡᱚᱢ ᱜᱮᱭᱟ᱾ ᱦᱮᱥᱮ? ᱱᱚᱣᱟ ᱠᱷᱟᱱᱴᱟᱲ ᱟᱨ ᱟᱹᱭᱟᱹ ᱠᱷᱟᱹᱡᱟᱹᱲᱤ ᱡᱚᱢ ᱨᱮᱫᱚ ᱟᱹᱰᱤ ᱵᱷᱤᱱᱟᱹ ᱜᱮ ᱢᱟᱹᱧ ᱵᱩᱡᱷᱟᱹᱜᱼᱟ, ᱮ ᱵᱚᱪᱷᱚᱨ ᱫᱤᱱ ᱨᱮᱭᱟᱜ ᱠᱟᱱᱴᱟᱲ ᱥᱮ᱾ ᱚᱱᱟ ᱢᱤᱫ ᱫᱷᱟᱹᱣᱮᱢ ᱡᱚᱢᱟ ᱥᱮ ᱟᱹᱰᱤ ᱩᱭᱦᱟᱹᱨ ᱩᱛᱟᱹᱨᱟᱵᱤᱱ᱾ ᱠᱤ ᱵᱟᱝ ᱜᱮ ᱥᱟᱨᱟ ᱜᱷᱟᱹᱲᱤ ᱥᱮ ᱡᱚᱢ, ᱡᱚᱢ ᱥᱟᱱᱟ ᱵᱤᱱᱟ᱾
ᱦᱳᱭ, ᱦᱳᱭ, ᱦᱳᱭ, ᱦᱮᱸ ᱟᱹᱰᱤᱫᱤᱱ ᱯᱚᱨ ᱯᱚᱨ ᱦᱳᱭᱳᱜ ᱜᱮᱭᱟ ᱛᱚ ᱱᱚᱣᱟ ᱟᱢᱵᱟᱵᱚᱛᱤ ᱯᱚᱨᱚᱵᱽ ᱫᱚ᱾
ᱦᱩᱸ᱾
ᱟᱨ ᱩᱱ ᱱᱚᱣᱟ ᱟᱢᱵᱟᱵᱚᱛᱤ ᱯᱚᱨᱚᱵᱽ ᱥᱩᱢᱩᱝ ᱜᱮ ᱠᱟᱱᱴᱷᱟᱲ, ᱠᱷᱟᱹᱡᱟᱹᱲᱤ ᱢᱮᱥᱟ ᱡᱚᱢ ᱦᱩᱭᱩᱜ ᱜᱮᱭᱟ ᱛᱚ᱾
ᱚᱸ᱾
ᱦᱳᱭ᱾
ᱩᱸ-ᱩᱸ᱾ ᱟᱨ ᱟᱯᱮ ᱫᱚ ᱚᱝᱠᱟ ᱫᱚ? ᱚᱠᱟ ᱠᱚᱨᱮ ᱟᱯᱮ ᱥᱩᱨ ᱨᱮ ᱚᱝᱠᱟ ᱥᱮᱬᱟ ᱥᱮᱬᱟ ᱯᱨᱳᱜᱨᱟᱢ ᱠᱚ ᱦᱩᱭᱩᱜᱼᱟ?
ᱚᱱᱠᱟᱱ ᱥᱮᱬᱟ ᱯᱨᱳᱜᱨᱟᱢ ᱫᱚ ᱟᱞᱮ ᱥᱮᱫ ᱫᱚ ᱵᱟᱝ ᱦᱳᱭᱳᱜ ᱜᱮᱭᱟ ᱚᱱᱠᱟ ᱫᱚ᱾ ᱥᱮᱸᱬᱟ ᱯᱨᱳᱜᱨᱟᱢ ᱫᱚ, ᱟᱨ ᱱᱤᱝᱠᱟᱹ ᱪᱷᱳᱴᱳ ᱠᱷᱳᱴᱳ ᱯᱨᱳᱜᱨᱟᱢ ᱫᱚ ᱦᱩᱭᱩᱜ ᱜᱮᱭᱟ᱾ ᱡᱮᱢᱚᱱ ᱨᱩᱦᱱᱤ ᱯᱚᱨᱚᱵᱽ ᱦᱩᱭᱩᱜᱼᱟ
ᱦᱚᱸ
ᱠᱚᱢᱯᱤᱴᱤᱥᱮᱱ ᱜᱟᱭᱟᱱ ᱠᱚ ᱦᱩᱭᱩᱜ ᱜᱮᱭᱟ ᱯᱟᱛᱟ ᱮᱱᱮᱡ ᱠᱚ ᱦᱩᱭᱩᱜ ᱜᱮᱭᱟ ᱯᱷᱩᱴᱵᱚᱞ ᱠᱷᱮᱞᱳᱸᱰ ᱦᱮᱯᱨᱟᱣ ᱠᱚ ᱦᱩᱭᱩᱜᱼᱟ
ᱟᱞᱮᱭᱟᱜ ᱟᱹᱞᱤᱧ ᱟᱯᱮ ᱥᱮᱫ ᱨᱮ ᱟᱸᱡᱚᱢᱟ ᱠᱟᱜᱼᱟ ᱞᱤᱧ ᱚᱱᱛᱮ ᱵᱮᱝᱜᱚᱞ ᱤᱭᱟᱹ ᱨᱮᱜᱮ ᱫᱩᱨᱜᱟᱹ ᱯᱩᱡᱟᱹ ᱯᱚᱨᱮ ᱯᱟᱴᱟᱵᱤᱫᱟᱹ ᱯᱟᱛᱟ ᱦᱩᱭᱩᱜᱼᱟ ᱚᱱᱟ ᱫᱚ ᱚᱠᱟ ᱥᱮᱜ ᱨᱮ ᱟᱯᱮ ᱥᱮᱜ ᱨᱮᱜᱮ ᱥᱮ
ᱦᱳᱭ ᱯᱟᱴᱟᱵᱤᱱᱫᱷᱟᱹ ᱯᱚᱨᱚᱵᱽ ᱦᱩᱭᱩᱜ ᱜᱮᱭᱟ ᱦᱟᱱᱟ ᱥᱤᱞᱫᱟᱹ ᱥᱮᱱ ᱨᱮ
ᱦᱳᱭ ᱥᱤᱞᱫᱟᱹ
ᱚᱸᱰᱮ ᱫᱚ ᱟᱯᱮ ᱠᱷᱚ ᱟᱯᱮᱴᱷᱮᱡ ᱠᱷᱚᱱᱚᱡ ᱛᱤᱱᱟᱹᱜ ᱡᱷᱟᱹᱞᱼᱟ ᱚᱸᱰᱮ ᱫᱚ
ᱱᱚᱸᱰᱮ ᱟᱞᱮᱴᱷᱮᱱ ᱠᱷᱚᱱᱟᱜ ᱡᱷᱟᱹᱞ ᱜᱮᱭᱟ ᱢᱚᱴᱟᱢᱩᱴᱤ ᱥᱳᱛᱛᱳᱨ ᱟᱥᱤ ᱠᱤᱞᱳᱢᱤᱴᱟᱨ ᱜᱟᱱ ᱦᱳᱭᱳᱼᱟ᱾
ᱚ ᱛᱟᱦᱞᱮ ᱟᱯᱮ ᱦᱟᱨᱤᱡ ᱠᱷᱚᱡ ᱡᱷᱟᱹᱞ ᱜᱮᱭᱟ ᱥᱮ ᱵᱟᱝ?
ᱦᱮᱸ ᱡᱷᱟᱹᱞ ᱜᱮᱭᱟ ᱟᱨ ᱥᱮᱱ ᱦᱚᱸ ᱥᱮᱱ ᱵᱟᱲᱟ ᱦᱩᱭ ᱠᱟᱱ ᱜᱮᱭᱟ ᱱᱟᱯᱟᱭ ᱜᱮ ᱦᱩᱭᱩᱜᱼᱟ ᱦᱚᱲ ᱠᱚᱦᱚᱸ ᱱᱚᱝᱠᱟ ᱡᱟᱹᱥᱛᱤ ᱠᱚ ᱪᱟᱞᱟᱜ ᱜᱮᱭᱟ ᱯᱟᱛᱟ ᱮᱱᱮᱡ ᱦᱩᱭᱩᱜᱼᱟ ᱢᱟᱱᱮ ᱟᱵᱚᱣᱟᱜ ᱥᱟᱱᱛᱟᱲ ᱨᱮᱱᱟᱜ ᱠᱟᱞᱪᱟᱨ ᱤᱫᱤ ᱠᱟᱛᱮᱜ ᱯᱨᱳᱜᱨᱟᱢ ᱦᱩᱭᱩᱜ ᱜᱮᱭᱟ ᱟᱨᱠᱤ ᱚᱸᱰᱮ ᱫᱚ
ᱦᱳᱭ ᱦᱳᱭ
ᱴᱟᱢᱟᱠ ᱛᱩᱢᱫᱟᱹᱜ ᱛᱮ ᱮᱱᱮᱡᱟᱠᱚ ᱦᱚᱲ ᱠᱚ ᱡᱟᱹᱥᱛᱤ ᱠᱚ ᱪᱟᱞᱟᱜᱼᱟ, ᱱᱤᱭᱟᱹ ᱠᱚᱜᱮ
ᱚᱸᱰᱮ ᱦᱚᱸ ᱟᱹᱞᱤᱧ ᱟᱹᱰᱤ ᱫᱤᱱ ᱞᱤᱧ ᱥᱮᱱ ᱞᱮᱱᱟ ᱟᱹᱰᱚ ᱦᱩᱭᱮᱱ ᱜᱮᱭᱟ ᱯᱮ ᱯᱩᱱ ᱵᱚᱪᱷᱚᱨ ᱩᱱ ᱡᱚᱠᱷᱚᱜ ᱦᱚᱸ ᱟᱹᱞᱤᱧ ᱫᱚ ᱩᱱ ᱡᱚᱠᱷᱚᱡ ᱯᱮᱦᱞᱤ ᱵᱟᱨ ᱞᱤᱧ ᱥᱮᱱ ᱞᱮᱱᱟ ᱥᱮ ᱮᱱᱠᱷᱟᱡ ᱫᱚ ᱟᱹᱰᱤ ᱠᱩᱥᱤ ᱞᱤᱧ ᱵᱩᱡᱷᱟᱹᱣ ᱠᱮᱜ ᱟ ᱟᱹᱰᱤ ᱦᱚᱲ ᱵᱷᱤᱲ ᱟᱨ ᱡᱷᱟᱹᱞ ᱡᱷᱟᱹᱞ ᱨᱤᱱ ᱦᱚᱲ ᱠᱚ ᱜᱮᱡ ᱠᱚᱜᱼᱟ ᱥᱮ ᱵᱟᱥ ᱠᱚᱛᱮ ᱤᱭᱟᱹ ᱠᱚ ᱛᱮᱫ ᱦᱮᱸ ᱥᱮ
ᱦᱳᱭ ᱦᱳᱭ ᱟᱹᱰᱤ ᱡᱷᱟᱹᱞ ᱡᱷᱟᱹᱞ ᱨᱮᱱ ᱦᱚᱲ ᱠᱚ ᱦᱤᱡᱩᱜ ᱜᱮᱭᱟ
ᱦᱚᱸ ᱚᱸᱰᱮ ᱫᱚ ᱟᱹᱰᱤ ᱡᱳᱨᱜᱮ ᱵᱷᱤᱲᱚᱜ ᱟᱠᱚ ᱟᱵᱚ ᱠᱟᱞᱪᱟᱨ ᱟᱵᱚᱣᱟᱜ ᱟᱵᱚ ᱥᱟᱱᱛᱟᱞ ᱤᱭᱟᱹ ᱛᱮᱜᱮ ᱠᱚ ᱤᱭᱟᱹᱭ ᱟᱠᱚ ᱟᱹᱰᱤ ᱡᱷᱚᱛᱚ ᱨᱚᱠᱚᱢᱟᱜ ᱛᱟᱦᱮᱸᱱᱟ ᱡᱟᱦᱟᱸ ᱦᱟᱛᱟᱣ ᱥᱟᱱᱟ ᱵᱤᱱᱟ ᱚᱱᱟ ᱜᱮᱵᱤᱱ ᱧᱟᱢᱟ
ᱦᱳᱭ ᱦᱳᱭ ᱡᱚᱛᱚ ᱠᱤᱪᱷᱩ ᱜᱮᱵᱮᱱ ᱧᱟᱢᱟ ᱴᱟᱢᱟᱠ ᱵᱮᱱ ᱧᱟᱢᱟ ᱛᱩᱢᱫᱟᱜ ᱵᱮᱱ ᱧᱟᱢᱟ ᱞᱩᱜᱽᱲᱤ ᱞᱟᱯᱚ ᱵᱮᱱ ᱧᱟᱢᱟ ᱟᱜᱼᱥᱟᱨ ᱵᱮᱱ ᱧᱟᱢᱟ ᱵᱟᱱᱟᱢ ᱵᱮᱱ ᱧᱟᱢᱟ ᱛᱤᱨᱭᱳ ᱵᱮᱱ ᱧᱟᱢᱟ ᱵᱳᱭ ᱠᱷᱟ- ᱛᱟ ᱵᱮᱱ ᱧᱟᱢᱟ ᱡᱚᱛᱚ ᱜᱮᱵᱮᱱ ᱧᱟᱢᱟ
ᱦᱚᱸ ᱟᱞᱮ ᱱᱚᱱᱛᱮ ᱨᱮᱫᱚ ᱩᱱᱟᱹᱜ ᱥᱮᱬᱟ ᱯᱨᱳᱜᱨᱟᱢ ᱫᱚ ᱵᱟᱝ ᱦᱩᱭᱩᱜᱼᱟ ᱥᱮ ᱚᱱᱠᱟ ᱚᱸᱰᱮ ᱜᱮ ᱦᱩᱭᱩᱜ ᱠᱷᱟᱱ ᱚᱸᱰᱮ ᱜᱮ ᱥᱮᱱ ᱵᱟᱲᱟᱜ ᱟᱞᱮ ᱩᱱ ᱡᱚᱠᱷᱚᱡ ᱜᱮᱞᱮ ᱥᱮᱱ ᱞᱮᱱᱟ ᱟᱨᱫᱚ ᱵᱟᱞᱮ ᱥᱮᱱ ᱠᱟᱲᱟᱼᱟ ᱟᱞᱮ ᱫᱚ ᱱᱦᱟᱜ ᱥᱮᱱ ᱫᱚᱠᱚ ᱥᱮᱱ
ᱟᱪᱪᱷᱟ ᱦᱳᱭ
ᱱᱤᱛᱚᱜ ᱦᱟᱜ ᱱᱤᱭᱟᱹ ᱫᱷᱟᱣ ᱱᱟᱜ ᱥᱮᱱᱚᱜ ᱦᱩᱭᱩᱜᱼᱟ ᱟᱹᱱᱦᱟᱜ ᱱᱮᱥ ᱟᱨ ᱪᱮᱫ ᱞᱮᱠᱟ ᱟᱨᱦᱚᱸ ᱠᱚ ᱚ
ᱱᱤᱭᱟᱹ ᱫᱷᱟᱣ ᱯᱟᱞᱮᱜ ᱠᱚ ᱟᱨᱦᱚᱸ ᱠᱚ ᱪᱮᱧᱡᱽ ᱧᱚᱜ ᱟᱠᱟᱜ ᱥᱮ ᱟᱨᱚ ᱪᱮᱫ ᱠᱚ ᱠᱚ ᱵᱮᱱᱟᱣ ᱠᱟᱼᱟ ᱦᱮᱸ ᱥᱮ
ᱦᱮᱸ ᱱᱤᱭᱟᱹ ᱢᱟᱲᱟᱝ ᱫᱷᱟᱣ ᱢᱟ ᱫᱚᱢᱮᱭ ᱫᱟᱜ ᱠᱮᱫᱟ
ᱟᱯᱮ ᱫᱚ ᱚᱠᱟ ᱵᱟᱨ ᱯᱮ ᱪᱟᱞᱟᱣ ᱞᱮᱱᱟ ᱱᱤᱭᱟᱹ ᱢᱟᱲᱟᱝ ᱫᱷᱟᱣ ᱥᱮᱫ
ᱟᱞᱮ ᱤᱭᱟᱹ ᱨᱮ ᱞᱮ ᱥᱮᱱ ᱞᱮᱱᱟ ᱫᱩᱦᱟᱡᱟᱨ ᱪᱚᱵᱵᱤᱥ ᱨᱮ
ᱫᱩ ᱦᱟᱡᱟᱨ ᱪᱚᱵᱽᱵᱤᱥ ᱨᱮ ᱚ ᱛᱟᱦᱚᱞᱮ ᱢᱟᱲᱟᱝ ᱧᱚᱜ ᱜᱮ ᱛᱚ ᱱᱤᱭᱟᱹ ᱢᱟᱲᱟᱝ ᱫᱷᱟᱣ ᱚᱱᱟ ᱫᱩᱦᱟᱡᱟᱨ ᱯᱚᱸᱪᱤᱥ ᱨᱮ
ᱦᱩᱸ
ᱱᱤᱭᱟᱹ ᱵᱟᱨ ᱫᱚ ᱫᱚᱢᱮ ᱫᱟᱜ ᱠᱮᱜᱼᱟ ᱚᱱᱠᱟ ᱦᱚᱲ ᱫᱚ ᱪᱟᱞᱟᱣ ᱫᱚᱠᱚ ᱪᱟᱞᱟᱣ ᱮᱱ ᱜᱮᱭᱟ ᱢᱮᱱᱠᱷᱟᱱ ᱡᱟᱹᱥᱛᱤ ᱫᱚ ᱩᱱᱟᱹᱜ ᱫᱚ ᱵᱟᱠᱚ ᱵᱷᱤᱲ ᱞᱟᱜᱼᱟ ᱫᱚᱢᱮ ᱫᱟᱜ ᱠᱮᱫᱟ ᱛᱚ ᱞᱚᱥᱚᱫ ᱪᱟᱵᱟᱭ ᱮᱱᱟ
ᱚ ᱟᱸᱡᱚᱢ ᱟᱸᱡᱚᱢ ᱞᱮᱫ ᱜᱮᱭᱟᱞᱤᱧ ᱦᱚᱠᱛᱚ ᱫᱟᱜ ᱠᱮᱜᱼᱟᱭ ᱥᱮ ᱦᱟᱱᱮ ᱫᱚᱥᱟᱨ ᱦᱤᱞᱳᱜ ᱜᱮ ᱠᱟᱹ- -ᱴᱤᱡ ᱤᱭᱟᱹ ᱠᱥ ᱵᱷᱤᱲ ᱧᱚᱜ ᱮᱱᱟᱠᱚ ᱥᱮ
ᱦᱮᱸ ᱦᱮᱸ ᱦᱮᱸ
ᱟᱸᱡᱚᱢ ᱵᱟᱲᱟ ᱞᱮᱫ ᱠᱟ. ᱱᱤᱧ
ᱦᱳᱭ ᱛᱚ ᱚᱱᱟᱛᱮ ᱤᱱᱟᱹ ᱥᱮᱨᱢᱟ ᱫᱚ ᱪᱟᱞᱟᱣ ᱵᱟᱝ ᱦᱩᱭ ᱞᱮᱱᱟ ᱫᱚᱢᱮ ᱫᱟᱜ ᱠᱷᱟᱹᱛᱤᱨ᱾ ᱟᱨ ᱱᱤᱭᱟᱹ ᱥᱮᱨᱢᱟ ᱪᱮᱫᱠ ᱫᱟᱭ ᱡᱤ ᱫᱚᱢᱮ ᱫᱟᱜ ᱱᱤᱭᱟᱹᱵᱟᱨ ᱢᱮᱱ ᱦᱩᱭᱩᱜ ᱠᱟᱱᱟ ᱪᱟᱞᱟᱜ ᱦᱩᱭᱩᱜᱼᱟ ᱧᱮᱞ ᱟᱹᱜᱮ ᱦᱩᱭᱩᱜᱼᱟ᱾ ᱱᱤᱭᱟᱹ ᱵᱟᱨ ᱦᱚᱸ ᱚᱱᱠᱟ ᱫᱟᱜ ᱡᱟᱹᱲᱤᱭᱤᱭᱟ ᱡᱩᱫᱤ ᱛᱟᱦᱚᱞᱮ ᱪᱟᱞᱟᱜ ᱫᱚ ᱦᱟᱜ ᱵᱟᱝ ᱦᱩᱭᱩᱜᱼᱟ᱾
ᱟᱞᱮ ᱞᱮ ᱥᱮᱱᱚᱜ ᱠᱟᱱᱟ ᱱᱤᱭᱟᱹ ᱫᱚ ᱤᱥᱴᱚᱞ ᱱᱟᱜ ᱞᱮ ᱤᱫᱤ ᱞᱮᱼᱟ ᱤᱫᱤ ᱭᱟᱞᱮᱱᱟ᱾ ᱦᱟᱱᱟ ᱫᱷᱟᱣ ᱦᱚᱸ ᱤᱥᱴᱚᱞ ᱫᱚᱠᱚ ᱤᱫᱤ ᱞᱮᱫ ᱜᱮᱭᱟ ᱟᱫᱚ ᱟᱹᱞᱤᱧ ᱫᱚ ᱵᱟᱞᱤᱧ ᱥᱮᱱ ᱞᱮᱱᱟ᱾
ᱟᱪᱪᱷᱟ
ᱱᱤᱭᱟᱹ ᱫᱚ ᱱᱟᱜ ᱥᱮᱱᱚᱜ ᱦᱩᱭᱩᱜ ᱜᱮᱭᱟ ᱵᱟᱝ ᱫᱟᱜ ᱡᱟᱹᱲᱤ ᱮᱢᱟᱱ ᱠᱷᱟᱡ ᱫᱚ ᱦᱟᱜ ᱮ ᱥᱮᱱᱚᱜ ᱦᱩᱭᱩᱜ ᱜᱮᱭᱟ ᱱᱟᱜ᱾ ᱚ ᱚᱸᱰᱮ ᱢᱟᱠᱼᱼ ᱠᱷᱩᱵ ᱵᱷᱤᱲᱚᱜ ᱜᱮᱭᱟ ᱥᱮ ᱮᱱᱠᱟᱱᱡ ᱚᱸᱰᱮ ᱤᱥᱴᱚᱞ ᱤᱫᱤ ᱠᱟᱜ ᱢᱮ ᱵᱮᱥ ᱥᱮᱞᱤᱝ ᱚᱜᱼᱟ᱾
ᱦᱮᱸ ᱦᱮᱸ ᱦᱮᱸ
ᱡᱚᱛᱚᱣᱟᱜ ᱜᱮ ᱮᱠᱷᱮᱱ ᱧᱮᱧᱮᱞ ᱦᱚᱸᱫᱚ ᱠᱟᱹᱴᱤᱡ ᱡᱟᱦᱟᱱᱟᱜ ᱵᱮᱱ ᱨᱳᱡᱽᱜᱟᱨ ᱟᱹᱜᱩᱭ ᱠᱷᱟᱡ ᱚᱱᱟ ᱧᱮᱧᱮᱞ ᱦᱚᱸ ᱜᱟᱱᱚᱜ ᱛᱟᱹᱵᱤᱱᱟ ᱟᱨ ᱯᱩᱭᱥᱟ ᱠᱟᱢᱟᱣ ᱜᱟᱱᱚᱜ ᱛᱟᱵᱤᱱᱟ ᱥᱮ ᱪᱮᱫ ᱥᱮ ᱪᱮᱫ?
ᱦᱮᱸ ᱦᱮᱸ ᱱᱚᱣᱟ ᱫᱚ ᱱᱟᱯᱟᱭ ᱠᱟᱛᱷᱟ ᱠᱟᱱ ᱜᱮᱭᱟ ᱛᱚ᱾ ᱧᱮ ᱧᱮᱞ ᱡᱚᱠᱷᱚᱱ ᱪᱟᱞᱟᱜ ᱠᱟᱱᱟ ᱵᱮᱱ ᱛᱟᱦᱞᱮ ᱡᱮ ᱯᱚᱭᱥᱟ ᱠᱟᱢᱟᱣ ᱦᱚᱸ ᱦᱩᱭᱩᱜᱼᱟ᱾ ᱧᱮᱞ ᱦᱚᱸ ᱧᱮᱞ ᱦᱚᱸ ᱦᱩᱭᱩᱜ ᱛᱟᱵᱚᱱᱟ ᱦᱮᱸ ᱡᱷᱚᱛᱚ ᱨᱚᱠᱚᱢ ᱜᱮ ᱦᱩᱭᱩᱜᱼᱟ᱾
ᱦᱩᱸ ᱟᱨ ᱟᱯᱮ ᱚᱱᱛᱮ ᱫᱚ ᱠᱮᱱᱮᱞ ᱫᱟᱜ ᱠᱚ ᱠᱚ ᱵᱟᱭ ᱟᱲᱟᱜᱮᱜᱼᱟ
ᱵᱟᱝ ᱜᱮ ᱱᱚᱛᱮ ᱫᱚ ᱚᱱᱠᱟᱱ ᱢᱟᱨᱟᱝ ᱢᱟᱨᱟᱝ ᱠᱮᱱᱮᱞ ᱫᱚ ᱵᱟᱹᱱᱩᱜ ᱟᱠᱟᱫᱟ ᱛᱚ᱾ ᱟᱞᱮ ᱥᱩᱨ ᱥᱩᱨ ᱠᱚᱨᱮ ᱫᱚ ᱢᱮᱱᱟᱜᱼᱟ ᱚᱱᱠᱟᱱ ᱢᱟᱨᱟᱝ ᱰᱮᱢ ᱢᱮᱱᱟᱜᱼᱟ ᱡᱮᱢᱚᱱ ᱢᱩᱠᱩᱴᱢᱩᱱᱤᱯᱩᱨ᱾ ᱦᱳᱭ ᱚᱸᱰᱮ ᱠᱷᱚᱱᱟᱜ ᱚᱱᱠᱟᱛᱮ ᱟᱞᱮ ᱥᱮᱫ ᱫᱚ ᱠᱮᱱᱮᱞ ᱫᱚ ᱵᱟᱹᱱᱩᱜᱼᱟ ᱚᱸᱰᱮᱱᱟᱜ ᱫᱚ ᱛᱚ ᱚᱱᱟ ᱠᱷᱟᱨᱮ ᱛᱮ ᱟᱞᱮᱥᱱ ᱫᱚ ᱫᱟᱜ ᱫᱚ ᱵᱟᱭ ᱦᱤᱡᱩᱜ ᱜᱮᱭᱟ ᱚᱱᱠᱟ ᱫᱚ᱾ ᱟᱞᱮᱚ ᱫᱚ ᱱᱚᱣᱟ ᱪᱟᱥ ᱡᱚᱠᱷᱚᱱ ᱦᱤᱡᱩᱜ ᱜᱮᱭᱟ ᱥᱮ ᱪᱟᱥ ᱥᱤᱡᱮᱱ ᱫᱚ ᱟᱞᱮᱫᱚ ᱾ ᱥᱮᱨᱢᱟ ᱫᱟᱜ ᱡᱟᱹᱲᱤ ᱵᱟᱝᱠᱷᱟᱱ ᱫᱚ ᱵᱟᱝ ᱦᱩᱭᱩᱜ ᱛᱟᱞᱮᱭᱟ ᱪᱟᱥ ᱫᱚ᱾
ᱦᱩᱸ ᱟᱯᱮᱫᱚ ᱚᱱᱠᱟ ᱥᱮᱞᱚ ᱠᱚ ᱤᱭᱟᱹ ᱠᱚ ᱵᱟᱯᱮ ᱵᱟᱹᱭᱥᱟᱹᱣ ᱠᱟᱜᱼᱟ ᱵᱟᱹᱫᱽ ᱤᱭᱟᱹ ᱠᱚᱨᱮ?
ᱵᱟᱝ ᱜᱮ ᱥᱞᱳ ᱠᱚᱫᱚ ᱵᱟᱝ ᱵᱟᱹᱭᱥᱟᱹᱣ ᱦᱩᱭ ᱟᱠᱟᱱᱟ᱾
ᱦᱩᱸ ᱟᱨ ᱟᱯᱮ ᱚᱸᱰᱮ ᱠᱷᱚᱡ ᱫᱚ ᱛᱤᱱᱟᱹᱜ ᱡᱷᱟᱹᱞ-ᱟ ᱢᱩᱠᱩᱴᱢᱩᱱᱤᱯᱩᱨ ᱫᱚ?
ᱢᱩᱠᱩᱴᱢᱩᱱᱤᱯᱩᱨ ᱱᱚᱰᱮ ᱠᱷᱚᱱᱟᱜ ᱫᱚ ᱚ ᱦᱩᱭᱩᱜᱼᱟ ᱯᱚᱸᱭᱛᱟᱞᱞᱤᱥ ᱯᱚᱧᱪᱟᱥ
ᱚ ᱟᱹᱞᱤᱧ ᱥᱮᱱ ᱞᱮᱱᱟᱞᱤᱧ ᱢᱤᱫ ᱥᱮᱨᱢᱟ ᱚᱸᱰᱮ ᱯᱤᱠᱱᱤᱠ ᱱᱟᱦᱟᱜ ᱦᱮᱸ ᱥᱮ ᱜᱟᱛᱮ ᱜᱤᱫᱽᱨᱟᱹ ᱥᱟᱞᱟᱜ ᱠᱟᱱᱟ ᱮᱱᱠᱷᱟᱱ ᱚᱸᱰᱮ ᱟᱹᱰᱤ ᱢᱚᱸᱡᱽᱞᱤᱧ ᱟᱹᱭᱠᱟᱹᱣ ᱠᱮᱫ ᱟᱹᱰᱤ ᱥᱚᱱᱟ ᱰᱮᱢ ᱢᱮᱱᱟᱜᱼᱟ ᱥᱮ ᱟᱹᱰᱤ ᱦᱚᱲ ᱯᱤᱠᱱᱤᱠ ᱠᱚ ᱥᱮᱱᱞᱮᱱᱟ ᱡᱷᱚᱛᱚ ᱞᱮᱠᱟ ᱜᱮ᱾ ᱜᱚᱴᱟ ᱨᱮᱱ ᱚᱠᱟ ᱨᱮᱵᱮᱱ ᱧᱮᱞ ᱠᱚᱣᱟ ᱜᱚᱴᱟ ᱨᱮᱱ ᱠᱚ ᱥᱮᱱ ᱞᱮᱱᱟ᱾
ᱦᱳᱭ ᱦᱮᱸ ᱚᱸᱰᱮ ᱫᱚ ᱯᱤᱠᱱᱤᱠ ᱥᱤᱡᱮᱱ ᱜᱮ ᱡᱟᱹᱥᱛᱤ ᱵᱷᱤᱲᱚᱜᱼᱟ ᱟᱨᱠᱤ᱾ ᱟᱨ ᱱᱤᱛᱚᱜ ᱦᱚᱸ ᱪᱟᱞᱟᱣ ᱫᱚ ᱪᱟᱞᱟᱜ ᱜᱮᱭᱟ ᱠᱚ ᱦᱚᱲ ᱠᱚ ᱮᱢᱱᱤ ᱱᱚᱝᱠᱟ ᱧᱮᱞ ᱵᱟᱲᱟ᱾ ᱛᱚ ᱱᱤᱛᱚᱜ ᱫᱚ ᱩᱱᱟᱹᱜ ᱦᱚᱲ ᱵᱟᱠᱚ ᱪᱟᱞᱟᱜᱼᱟ᱾ ᱦᱳᱭ ᱩᱱ ᱥᱚᱢᱚᱭ ᱯᱤᱠᱱᱤᱠ ᱡᱚᱠᱷᱚᱱ ᱦᱩᱭᱩᱜ-ᱟ ᱩᱱ ᱫᱚ ᱡᱟᱹᱥᱛᱤ ᱠᱚ ᱦᱚᱲᱚᱜᱼᱟ᱾
ᱞᱟᱹᱭᱵᱤᱱ ᱯᱟᱛᱟ ᱥᱮ ᱪᱮᱫ ᱦᱩᱭᱩᱜ ᱠᱟᱱᱟ ᱥᱮ ᱵᱟᱝ?
ᱦᱳᱭ ᱦᱮᱸ ᱚᱱᱠᱟ ᱜᱮ ᱟᱹᱭᱠᱟᱹᱜ ᱟ ᱾
ᱚ ᱟᱨ ᱫᱟᱠᱟ ᱠᱚᱯᱮ ᱡᱚᱢ ᱵᱟᱲᱟ ᱠᱮᱜ-ᱟ?
ᱦᱳᱭ ᱫᱟᱠᱟ ᱫᱚ ᱡᱚᱢ ᱵᱟᱲᱟ ᱦᱩᱭ ᱠᱟᱱᱟ᱾ ᱫᱟᱠᱟ ᱡᱚᱢ ᱵᱟᱲᱟ ᱠᱟᱛᱮᱜ ᱜᱮ ᱱᱚᱜ-ᱚᱭ ᱦᱤᱛᱳᱜ ᱡᱤᱨᱟᱹᱣ ᱵᱟᱲᱟ ᱦᱩᱭ ᱟᱠᱟᱱᱟ ᱨᱚᱯᱚᱲ ᱦᱩᱭᱩᱜ ᱠᱟᱱᱟ᱾
ᱚ ᱚᱝᱠᱟ ᱟᱯᱮ ᱚᱱᱛᱮ ᱫᱚ ᱡᱟᱦᱟᱱᱟᱜ ᱚᱝᱠᱟ ᱤᱭᱟᱹ ᱫᱟᱨᱮ ᱠᱚ ᱨᱚᱦᱚᱭ ᱟᱛᱮᱜ ᱩᱞ ᱫᱟᱨᱮ ᱠᱚ ᱵᱟᱯᱮ ᱨᱚᱦᱚᱭ ᱵᱟᱲᱟᱭᱟ?
ᱩᱞ ᱫᱟᱨᱮ ᱠᱚ ᱨᱚᱦᱚᱭ ᱵᱟᱲᱟ ᱦᱩᱭᱩᱜ ᱜᱮᱭᱟ ᱵᱟᱜᱟᱱ ᱠᱚᱨᱮ᱾
ᱚ ᱟᱫᱟ ᱟᱱᱤ ᱦᱚᱸ ᱟᱞᱮ ᱦᱚᱸ ᱟᱞᱮ ᱟᱞᱮ ᱱᱚᱛᱮ ᱫᱚ ᱰᱷᱮᱨ ᱜᱮᱠᱚ ᱨᱚᱦᱚᱭ ᱚᱪᱚ ᱡᱚᱛᱚ ᱚᱲᱟᱜ ᱡᱚᱛᱚ ᱚᱲᱟᱜ ᱚᱲᱟᱜ ᱜᱮᱠᱚ ᱵᱟᱲᱮ ᱨᱮᱠᱚ ᱠᱚ ᱢᱮᱱᱟᱜ ᱫᱚ ᱥᱮᱬᱟ ᱥᱮᱬᱟ ᱮᱱᱠᱷᱟᱡ ᱩᱝᱠᱩ ᱨᱚᱦᱚᱭ ᱦᱚᱪᱚᱭᱟ ᱱᱤᱭᱟᱹ ᱫᱚ ᱵᱩᱦᱩᱛ ᱠᱚ ᱨᱚᱦᱚᱭ ᱦᱚᱪᱚ ᱟᱠᱟᱫ-ᱟ ᱤᱭᱟᱹ ᱠᱚᱨᱮᱱᱟᱜ ᱪᱮᱫ ᱠᱚ ᱢᱮᱛᱟᱜ-ᱟ ᱱᱚᱣᱟ ᱥᱟᱱᱟᱢ ᱚᱲᱟᱜ ᱦᱚᱲ ᱠᱚᱨᱮᱱ ᱤᱭᱟᱹ ᱚᱲᱟᱜ ᱩᱱᱠᱩ ᱦᱚᱲ ᱠᱚ ᱩᱱᱠᱩ ᱠᱟᱹᱢᱤ ᱵᱟᱠᱚ ᱚᱥᱩᱵᱤᱫᱟ ᱚᱸᱰᱮ ᱜᱮ ᱠᱚ ᱠᱟᱹᱢᱤᱭᱮᱫ ᱛᱟᱦᱮᱸᱜ-ᱟ
ᱦᱳᱭ ᱦᱳᱭ
ᱠᱷᱟᱡ ᱚᱱᱟ ᱛᱟᱲᱟᱣ ᱦᱩᱭᱢᱟ ᱦᱩᱭᱩᱜ-ᱟ ᱥᱮ ᱮᱱᱠᱷᱟᱡ ᱫᱚ ᱦᱚᱲ ᱠᱚᱣᱟᱜ ᱠᱟᱹᱢᱤ ᱦᱚᱸ ᱜᱟᱱᱚᱜ-ᱟ ᱥᱮ ᱵᱟᱝ?
ᱦᱳᱭ ᱦᱳᱭ ᱦᱳᱭ ᱦᱮᱸ
ᱟᱨ ᱟᱯᱮ ᱚᱱᱛᱮ ᱫᱚ ᱤᱭᱟᱹ ᱠᱚᱫᱚ ᱠᱚ ᱞᱟᱭᱟ ᱥᱮ ᱵᱟᱝ ᱦᱟᱥᱟ ᱠᱚ ᱵᱟᱹᱫᱽ ᱠᱚᱨᱮᱜ?
ᱦᱮᱸ ᱞᱟᱭ ᱜᱮᱭᱟ ᱠᱚ ᱱᱚᱝᱠᱟ ᱟᱞᱮ ᱥᱮᱱ ᱫᱚ ᱡᱮᱢᱚᱱ ᱱᱚᱝᱠᱟ ᱜᱟᱹᱰᱭᱟᱹ ᱠᱚ ᱡᱚᱠᱷᱚᱱ ᱦᱩᱭᱩᱜ-ᱟᱥᱮ ᱜᱟᱹᱰᱭᱟᱹ ᱠᱚ ᱦᱚᱲ ᱠᱚ ᱠᱟᱹᱢᱤᱭᱟᱠᱚ ᱛᱚ ᱚᱱᱟ ᱠᱷᱚᱱᱟᱜ ᱜᱮ ᱜᱟᱹᱰᱭᱟᱹ ᱠᱚᱫᱚ ᱵᱮᱱᱟᱜ-ᱟ᱾ ᱦᱚᱲ ᱠᱚ ᱠᱟᱹᱢᱤᱭᱟᱠᱚ ᱩᱱᱠᱩ ᱜᱮ ᱟᱨ ᱜᱟᱹᱰᱭᱟᱹ ᱵᱮᱱᱟᱣᱟ ᱠᱚ᱾
ᱦᱳ ᱛᱚ ᱚᱱᱮ ᱚᱱᱟ ᱨᱮᱜᱟ ᱠᱚ ᱞᱟᱭ ᱛᱟᱦᱮᱸᱜ ᱟᱥᱮ ᱵᱟᱝ?
ᱦᱳᱭ ᱦᱳᱭ ᱦᱳᱭ
ᱦᱚᱜ-ᱚ
ᱟᱯᱮ ᱚᱱᱛᱮ ᱫᱚ ᱦᱚᱲ ᱵᱮᱱᱟᱣ ᱵᱟᱲᱟᱣ ᱠᱟᱫᱟ ᱥᱮ ᱵᱟᱝ ᱜᱟᱹᱰᱭᱟᱹ ᱠᱚ ᱚᱝᱠᱟ ᱢᱟᱨᱟᱝ ᱢᱟᱨᱟᱝ ᱟᱜ? ᱡᱮ ᱠᱟᱹᱢᱤ ᱦᱩᱭᱩᱜᱭ-ᱟ ᱡᱚᱛᱚ ᱦᱚᱲ ᱛᱮ ᱠᱟᱹᱢᱤᱭᱟ ᱟᱠᱚ᱾
ᱟᱞᱮ ᱱᱚᱛᱮ ᱫᱚ ᱱᱮᱛᱟᱨ ᱫᱚ ᱩᱱᱫᱤᱱ ᱫᱚᱠᱚ ᱤᱭᱟᱹᱭᱮᱫ ᱛᱟᱦᱮᱸ ᱜᱮᱭᱟ ᱦᱚᱲ ᱛᱮᱜᱮ ᱠᱚ ᱵᱮᱱᱟᱣᱮᱜ ᱛᱟᱦᱮᱸᱜ-ᱟ᱾ ᱥᱮᱬᱟ ᱥᱮᱬᱟ ᱵᱟᱸᱫᱷ ᱠᱚ᱾ ᱟᱨ ᱱᱮᱛᱟᱨ ᱫᱚ ᱤᱭᱟᱹ ᱡᱮ ᱥᱤ ᱵᱤ ᱠᱚᱯᱞᱮᱱ ᱠᱚᱛᱮ ᱜᱮᱠᱚ ᱤᱭᱟᱹᱭᱮᱜ-ᱟ ᱦᱮᱸ ᱥᱮ᱾ ᱟᱨ ᱩᱱᱫᱤᱱ ᱫᱚ ᱦᱚᱲ ᱛᱮᱜᱮ ᱠᱚ ᱤᱭᱟᱹᱭ ᱛᱟᱦᱮᱸᱜ-ᱟ ᱞᱟᱭ ᱛᱟᱦᱮᱸᱜ-ᱟ ᱱᱮᱛᱟᱨ ᱫᱚ ᱵᱟᱝᱜᱮ ᱤᱭᱟᱹ ᱛᱮᱜᱮ ᱠᱚ ᱞᱟᱭᱮᱜ-ᱟ ᱠᱚᱵᱞᱮᱢ ᱠᱚᱛᱮᱜ ᱜᱮ᱾
ᱟᱪᱪᱷᱟ ᱟᱪᱪᱷᱟ ᱦᱮᱸ
ᱟᱨ ᱚᱱᱟ ᱵᱟᱹᱫᱽ ᱠᱚᱨᱮ ᱠᱚ ᱞᱟ ᱵᱟᱲᱟᱭᱟ ᱥᱮ ᱩᱝᱠᱩ ᱮᱱᱠᱷᱟ ᱚᱱᱟ ᱵᱟᱹᱫᱽ ᱠᱚ ᱰᱷᱚᱰᱰᱟ ᱰᱷᱤᱯᱟᱹ ᱠᱚᱜ ᱟᱛᱮ ᱚᱝᱠᱟ ᱥᱚᱢᱟᱱᱟᱠᱚ᱾
ᱦᱳᱭ ᱦᱳᱭ ᱦᱳᱭ
ᱩᱱᱠᱩ ᱞᱟ ᱦᱚᱲ ᱠᱚ ᱯᱚᱥᱟᱜ ᱠᱮᱭᱟ ᱢᱤᱫ ᱪᱟᱹᱣᱠᱟᱹ ᱨᱮ ᱛᱤᱱᱥᱚ ᱴᱟᱠ ᱫᱚᱢ ᱚᱱᱟ ᱫᱚ ᱞᱟᱹᱭᱟ ᱠᱚ ᱢᱤᱜ ᱜᱷᱟᱹᱲᱤ ᱥᱮ ᱦᱩᱭᱩᱜ ᱛᱟᱵᱚᱣᱟ ᱚᱝᱠᱟ ᱥᱟᱨᱟᱜ ᱪᱟᱞᱟᱜ ᱜᱮᱭᱟ ᱠᱚ ᱡᱚᱛᱚ ᱞᱮᱠᱟ ᱦᱚᱲᱜ ᱜᱮ᱾
ᱦᱳᱭ ᱦᱳᱭ ᱦᱳᱭ ᱦᱟ ᱚᱱᱟ ᱫᱚ ᱥᱚᱨᱠᱟᱨ ᱠᱷᱚᱱᱟᱜ ᱜᱮ ᱠᱟᱹᱢᱤ ᱦᱩᱭᱩᱜ ᱜᱮᱭᱟ ᱛᱚ᱾ ᱪᱮᱜ ᱵᱮᱱ ᱞᱟᱹᱭ ᱠᱮᱫᱟ?
ᱞᱟᱹᱭᱮᱜᱼᱟᱞᱤᱧ ᱠᱤ ᱟᱯᱮ ᱨᱮᱱ ᱦᱚᱲ ᱠᱚᱫᱚ ᱞᱟ ᱵᱟᱲᱟᱭᱟ ᱥᱮ ᱵᱟᱝ?
ᱦᱮᱸ ᱞᱟ ᱵᱟᱲᱟᱭ ᱜᱮᱭᱟ ᱠᱚ᱾ ᱡᱟᱹᱥᱛᱤ ᱠᱟᱭᱛᱮ ᱚᱱᱟ ᱩᱱ ᱚᱱᱟᱛᱮ ᱜᱮ ᱦᱩᱭ ᱠᱟᱱᱟ ᱜᱟᱹᱰᱭᱟᱹ ᱟᱞᱮᱥᱮᱱ ᱫᱚ᱾
ᱚ ᱦᱚ
ᱜᱳᱯᱞᱮᱱ ᱠᱚᱛᱮ ᱩᱱᱟᱹᱜ ᱫᱚ ᱵᱟᱠᱚ ᱞᱟ ᱚᱪᱚᱣ ᱠᱟᱜ-ᱟ ᱦᱚᱲ ᱜᱮ
ᱦᱩᱸ ᱱᱚᱛᱮ ᱫᱚ ᱠᱚᱯᱞᱮᱢ ᱠᱚᱛᱮᱜ ᱜᱮ ᱠᱚ ᱞᱟ ᱦᱚᱪᱚᱭᱟ ᱵᱮᱥᱤ ᱡᱚᱛᱚ ᱱᱚᱣᱟ ᱠᱚᱨᱮ ᱢᱮᱱᱟᱜᱼᱟ ᱡᱟᱦᱟᱸ ᱫᱚ ᱥᱩᱨ ᱥᱟᱸᱨᱜᱮᱲᱮ
ᱦᱳᱭ
ᱡᱩᱛᱚ ᱤᱭᱟᱹ ᱛᱮᱜᱮ ᱠᱚ ᱞᱟᱦᱚᱪᱚᱭᱟ
ᱟᱪᱪᱷᱟ ᱟᱪᱪᱷᱟ
ᱦᱚᱲ ᱛᱮᱫᱚ ᱵᱟᱝᱜᱮ ᱦᱚᱲ ᱛᱮᱫᱚ ᱠᱷᱟᱹᱞᱤ ᱤᱱᱟᱹ ᱵᱟᱹᱫ ᱥᱚᱢᱟᱱ ᱠᱚᱜᱮ ᱟᱲᱮ ᱠᱚ ᱵᱮᱱᱟᱣ
ᱛᱚ ᱟᱯᱮ ᱥᱮᱱ ᱫᱚ ᱮᱰᱸᱮ ᱠᱷᱟᱱ ᱫᱚ ᱞᱟᱹᱴᱩ ᱞᱟᱹᱴᱩ ᱰᱮᱢ ᱢᱮᱱᱟᱜ ᱠᱟᱫᱟ ᱛᱚ ᱠᱮᱱᱮᱞ ᱠᱚ ᱢᱮᱱᱟᱜᱼᱟ ᱛᱚ ᱟᱯᱮ ᱫᱟᱜ ᱡᱟᱹᱲᱤ ᱵᱟᱝ ᱨᱮᱦᱚᱸ ᱛᱚ ᱟᱯᱮ ᱫᱚ ᱠᱷᱮᱛ ᱵᱟᱹᱫᱽ ᱨᱮ ᱦᱳᱲᱳ ᱨᱚᱦᱚᱭ ᱫᱚ ᱦᱳᱭᱳᱜ ᱜᱮᱛᱟ ᱯᱮᱭᱟ
ᱠᱮᱱᱮᱞ ᱫᱟᱜ ᱫᱚ ᱠᱟᱹᱴᱤᱡ ᱞᱮᱴ ᱧᱚᱜᱚᱜᱼᱟ ᱠᱟᱹᱴᱤᱡ ᱢᱟᱲᱟᱝ ᱧᱚᱜ ᱛᱚᱲᱟ ᱠᱟᱜᱼᱟ ᱮᱱᱠᱷᱟᱡ ᱛᱚᱞᱟ ᱠᱚ ᱦᱟᱲᱟᱢᱚᱜᱼᱟ
ᱟᱪᱪᱷᱟ
ᱛᱳ ᱵᱚᱪᱷᱚᱨ ᱠᱷᱚᱡᱟᱜ ᱱᱤᱭᱟᱹ ᱟᱹᱰᱤ ᱞᱟᱜᱮ ᱜᱮ ᱫᱟᱜ ᱟᱠᱟᱱᱟ ᱦᱮᱸ ᱥᱮ᱾
ᱦᱮᱸ ᱦᱮᱸ ᱦᱮᱸ
ᱦᱟᱱᱟ ᱫᱷᱟᱣ ᱦᱚᱸ ᱦᱟᱱᱟ ᱫᱷᱟᱣ ᱫᱚ ᱟᱱ ᱦᱚᱠᱛᱚᱭ ᱵᱟᱱ ᱠᱮᱭᱟ ᱦᱚᱠᱛᱚᱭ ᱵᱟᱝᱜᱮ ᱨᱚᱦᱚᱭ ᱦᱚᱸ ᱵᱟᱭ ᱜᱟᱱ ᱞᱮᱱᱟ᱾
ᱦᱳᱭ ᱦᱳᱭ
ᱟᱯᱮᱥᱮᱫ ᱯᱟᱞᱮᱫ ᱵᱟᱱ ᱫᱟᱜ ᱵᱟᱱ ᱞᱮᱫ ᱜᱮᱭᱟ ᱯᱟᱞᱮᱱ ᱫᱟᱜ ᱡᱟᱹᱲᱤ ᱞᱮᱫ ᱜᱮᱭᱟ ᱚᱱᱠᱟ ᱰᱷᱮᱨ ᱨᱮ
ᱦᱮᱸ ᱫᱟᱜ ᱡᱟᱹᱲᱤ ᱞᱮᱜ ᱜᱮᱭᱟᱭ ᱦᱮᱸ ᱚᱱᱠᱟ ᱫᱟᱜ ᱡᱟᱹᱲᱤ ᱠᱷᱟᱹᱛᱤᱨ ᱛᱮᱜᱮ ᱫᱚᱢᱮ ᱵᱟᱱ ᱞᱮᱱᱟ ᱛᱚ ᱚᱱᱠᱟ ᱚᱲᱟᱜ ᱠᱚ ᱨᱟᱹᱯᱩᱫ ᱞᱮᱱ ᱛᱟᱠᱚᱣᱟ
ᱦᱩᱸ
ᱢᱤᱫᱴᱮᱱ ᱯᱷᱟᱸᱠᱟ ᱡᱟᱭᱜᱟ ᱨᱮ ᱚᱱᱠᱟ ᱯᱳᱞᱴᱨᱤ ᱯᱷᱟᱨᱢ ᱠᱚ ᱵᱟᱹᱭᱥᱟᱹ